ᱟᱸᱡᱚᱢᱮ ᱟᱞᱤᱧ᱾ ᱟᱞᱤᱧᱟᱜ ᱨᱚᱲ ᱵᱮᱱ ᱟᱸᱡᱚᱢ ᱫᱟᱛᱚ?
ᱦᱮᱸ ᱟᱸᱡᱚᱢ ᱫᱟᱞᱤᱧ᱾
ᱦᱳᱭ ᱟᱫᱚ ᱵᱮᱥ ᱵᱟᱲᱟ ᱜᱮᱛᱚ?
ᱦᱮᱸ ᱜᱚᱝᱠᱮ ᱵᱮᱥ ᱵᱟᱲ ᱜᱮ ᱱᱤᱭᱟᱹ ᱜᱷᱟᱹᱲᱤᱡ ᱫᱚ᱾ ᱵᱩᱡ ᱠᱮᱫᱵᱤᱱ?
ᱦᱳᱭ ᱜᱚᱝᱠᱮ ᱟᱹᱞᱤᱧ ᱦᱚᱸ ᱪᱟᱸᱫᱳᱣᱟᱜ ᱫᱟᱭᱟ ᱫᱩᱞᱟᱹᱲ ᱛᱮ ᱱᱤᱭᱟᱹ ᱜᱷᱟᱹᱲᱤᱡ ᱫᱚ ᱵᱮᱥ ᱜᱮ᱾
ᱦᱮᱸ ᱛᱟᱞᱦᱮ ᱜᱚᱝᱠᱮ ᱟᱯᱮ ᱥᱮᱫ ᱫᱚ ᱪᱟᱥ ᱠᱟᱹᱢᱤ ᱫᱚ ᱛᱤᱱ ᱡᱷᱟᱹᱞ ᱦᱩᱭᱮᱱ ᱛᱟᱯᱮᱭᱟ?
ᱪᱟᱥ ᱠᱟᱹᱢᱤ ᱫᱚ ᱜᱚᱝᱠᱮ ᱯᱩᱨᱟᱹᱣ ᱧᱚᱜ ᱠᱟᱱᱟ ᱟᱨ ᱢᱤᱫ ᱫᱤᱱ ᱵᱟᱨᱥᱤᱧ ᱜᱟᱱ ᱞᱟᱜᱟᱜ-ᱟ ᱦᱚᱸᱜ-ᱚ ᱱᱚᱝᱠᱟ ᱟᱨᱠᱤ᱾ ᱥᱮᱨᱢᱟ ᱡᱟᱹᱲᱤ ᱢᱟᱲᱟᱝ ᱜᱮᱭᱟ ᱛᱚ ᱱᱤᱭᱟᱹ ᱪᱷᱚᱴ ᱫᱚ ᱟᱞᱮ ᱥᱮᱫ᱾ ᱦᱳᱭ᱾ ᱟᱹᱵᱤᱱ ᱥᱮᱫ ᱜᱮ ᱚᱠᱟᱞᱮᱠᱟ ᱟᱫᱚ?
ᱟᱞᱤ ᱥᱮᱫ ᱫᱚ ᱥᱮᱨᱢᱟ ᱡᱟᱹᱲᱤ ᱫᱚ ᱩᱱᱟᱹᱜ ᱫᱚ ᱱᱮᱥ ᱫᱚ ᱵᱟᱝ ᱤᱭᱟᱹᱣ ᱠᱟᱱᱟ᱾ ᱟᱨ ᱫᱟᱜ ᱦᱚᱸ ᱡᱚᱨᱚᱭ ᱫᱟᱭ ᱴᱷᱤᱠ ᱟᱪᱷᱮ ᱠᱤᱱᱛᱩ ᱩᱱᱟᱹᱜ ᱫᱚ ᱵᱟᱝ ᱟᱨᱠᱤ ᱢᱟᱱᱮ ᱦᱚᱸᱜ-ᱚᱭ ᱡᱷᱮᱲᱮ ᱡᱷᱮᱲᱮ ᱢᱟᱱᱮ ᱪᱮᱫ ᱞᱤᱧ ᱞᱟᱹᱭᱟ
ᱮᱸ ᱦᱚᱸ ᱦᱚᱲ ᱵᱷᱤᱲᱠᱟᱹᱣ ᱞᱟᱹᱜ
ᱦᱚᱲ ᱵᱷᱤᱲᱠᱟᱹᱣ, ᱢᱮᱨᱚᱢ ᱵᱷᱤᱲᱠᱟᱹᱣ ᱦᱮᱸ ᱦᱚᱸᱜ-ᱚᱭ ᱱᱚᱝᱠᱟᱭ ᱫᱟᱜ ᱫᱟ ᱟᱨᱠᱤ᱾ ᱛᱟᱞᱦᱮ ᱤᱱᱟᱹ ᱠᱷᱟᱹᱛᱤᱨ ᱜᱮ ᱢᱟᱱᱮ ᱵᱟᱹᱭᱦᱟᱹᱲ ᱠᱚᱫᱚ ᱫᱟᱜ ᱟᱠᱟᱱ ᱛᱟᱞᱮᱭᱟ ᱚᱱᱟ ᱠᱚᱫᱚ ᱨᱚᱦᱚᱭ ᱪᱟᱞᱟᱜ ᱠᱟᱱᱟ᱾ ᱟᱨ ᱜᱷᱩᱴ ᱞᱴᱩ ᱠᱚᱫᱚ ᱟᱣᱨᱤ ᱫᱟᱜᱚᱜ-ᱟ᱾ ᱛᱚ ᱢᱮᱫᱴᱟᱝ ᱜᱟᱰᱟ ᱢᱮᱱᱟᱜ ᱛᱟᱞᱮᱭᱟ ᱚᱱᱟ ᱛᱮ ᱛᱚᱞ ᱞᱮᱠᱷᱟᱱ ᱜᱮ ᱚᱱᱟ ᱵᱟᱹᱫᱽ ᱨᱟᱠᱟᱵ ᱛᱟᱞᱮᱭᱟ ᱟᱨᱠᱤ᱾ ᱛᱚ ᱚᱱᱟ ᱫᱚ ᱢᱟᱱᱮ ᱵᱟᱹᱭᱦᱟᱹᱲ ᱠᱚᱜᱮ ᱠᱚ ᱨᱚᱦᱚᱭ ᱫᱟᱛᱚ ᱛᱟᱞᱦᱮ ᱤᱱᱟᱹ ᱠᱷᱟᱛᱤᱨ ᱢᱟᱱᱮ ᱚᱸᱰᱮ ᱫᱚ ᱟᱨ ᱫᱟᱜ ᱫᱚ ᱟᱣᱨᱤ ᱠᱚ ᱨᱟᱠ ᱨᱟᱠᱟᱵ ᱟᱨᱠᱤ ᱚᱱᱟ ᱨᱟᱠᱟᱵ ᱞᱮᱠᱷᱟᱱ ᱢᱚᱴᱟᱢᱩᱴᱤ ᱦᱮᱸ ᱦᱮᱸ ᱜᱚᱢᱠᱮ ᱪᱟᱥ ᱠᱟᱹᱢᱤ ᱫᱚ ᱮᱛᱚᱦᱚᱵ ᱠᱟᱱᱟ ᱚᱱᱟ ᱵᱟᱹᱭᱦᱟᱹᱲ ᱠᱚ ᱫᱚ ᱨᱚᱦᱚᱭ ᱪᱟᱞᱟᱜ ᱠᱟᱱᱟ ᱟᱨᱠᱤ᱾
ᱟᱪᱪᱷᱟ ᱟᱫᱚ ᱮᱛᱚᱦᱚᱵ ᱫᱚ ᱮᱛᱚᱦᱚᱵ ᱟᱠᱟᱱᱟ ᱦᱟᱸᱜ ᱟᱫᱚ ᱦᱟᱸᱜ ᱫᱟᱜ ᱫᱚ ᱱᱚᱝᱠᱟ ᱴᱷᱤᱠᱟᱹᱱ ᱥᱟᱺᱦᱤᱡ ᱵᱟᱝ ᱟᱛᱮ ᱦᱚᱸᱜ-ᱚ ᱱᱚᱝᱠᱟ᱾
ᱦᱮᱸ ᱦᱮᱸ ᱦᱮᱸ᱾
ᱟᱪᱪᱷᱟ᱾ᱸᱟᱫᱚᱵ ᱛᱟᱭᱚᱢ ᱫᱟᱨᱟᱢ ᱫᱚ ᱯᱟᱞᱮ ᱦᱩᱭᱩᱜ ᱜᱮᱭᱟ!
ᱦᱮᱸ᱾
ᱛᱟᱭᱚᱢ ᱫᱟᱨᱟᱢ ᱫᱚ ᱟᱫᱚ ᱫᱟᱜ ᱞᱮᱠᱷᱟᱱᱮ ᱦᱳᱭᱳᱜ ᱜᱮᱭᱟ ᱾
ᱦᱮᱸ ᱦᱮᱸ ᱦᱮᱸ ᱟᱫᱚ ᱱᱤᱛᱚᱜ ᱫᱚ ᱵᱷᱟᱫᱚᱨ ᱵᱚᱸᱜᱟ ᱫᱷᱟᱹᱵᱤᱡ ᱧᱮᱞ ᱦᱳᱭᱳᱜᱼᱟ ᱟᱨᱠᱤ ᱾
ᱦᱮᱸ ᱛᱚ ᱜᱚᱝᱠᱮ ᱟᱞᱮ ᱥᱮᱜ ᱦᱚᱸ ᱚᱝᱠᱟ ᱨᱚᱦᱚᱭ ᱟᱠᱟᱫ ᱜᱮᱭᱟ ᱠᱚ ᱵᱷᱟᱫᱚᱨ ᱵᱚᱸᱜᱟ ᱦᱟᱹᱵᱤᱡ ᱫᱚ ᱾
ᱦᱩᱸ ᱦᱩᱸ ᱟᱪᱪᱷᱟ ᱾ ᱟᱞᱮ ᱦᱚᱸ ᱚᱱᱠᱟ ᱫᱚᱞᱮ ᱨᱚᱦᱚᱭ ᱜᱮᱭᱟ ᱵᱷᱟᱫᱚᱨ ᱵᱚᱸᱜᱟ ᱫᱷᱟᱹᱵᱤᱡ ᱦᱳᱭ ᱥᱮ ᱾
ᱦᱟᱸᱜ ᱟᱫᱚ ᱛᱟᱭᱚᱢ ᱫᱟᱨᱟᱢᱮ ᱫᱟᱜ ᱞᱮᱠᱷᱟᱱᱮ ᱨᱚᱦᱚᱭ ᱜᱮᱭᱟ ᱠᱚ ᱾
ᱦᱮᱸ ᱦᱮᱸ ᱾
ᱦᱮᱸ ᱟᱫᱚ ᱜᱚᱝᱠᱮ ᱛᱟᱦᱚᱞᱮ ᱟᱫᱚ ᱤᱥᱤᱱ ᱠᱟᱹᱢᱤ ᱠᱚᱫᱚ ᱥᱟᱹᱛ ᱯᱩᱨᱟᱹᱣ ᱱᱟᱥᱮ ᱵᱟᱝ?
ᱦᱮᱸ ᱜᱚᱝᱠᱮ ᱤᱥᱤᱱ ᱚᱲᱟᱜ ᱨᱮ ᱦᱚᱲ ᱢᱮᱱᱟᱜ ᱠᱚᱣᱟ ᱟᱹᱞᱤᱧ ᱫᱚ ᱦᱟᱸᱜ ᱴᱟᱝ ᱢᱟᱴᱷ ᱥᱮᱫ ᱞᱤᱧ ᱦᱮᱡ ᱠᱟᱱᱟ ᱾ ᱦᱮᱸ ᱚᱲᱟᱜ ᱨᱮ ᱜᱚᱜᱚ ᱦᱮᱸ ᱜᱚᱜᱚ ᱜᱚᱜᱚ ᱛᱟᱠᱚ ᱢᱮᱱᱟᱜ ᱠᱚᱣᱟ ᱟᱞᱤᱧ ᱫᱚ ᱦᱚᱜᱼᱚᱭ ᱱᱚᱛᱮ ᱢᱟᱱᱮ ᱦᱳᱲᱳ ᱨᱚᱦᱚᱭ ᱠᱷᱚᱱᱟᱜ ᱟᱫᱚ ᱠᱷᱮᱛ ᱥᱮᱫ ᱠᱷᱚᱱᱟᱜ ᱞᱤᱧ ᱨᱩᱣᱟᱹᱲ ᱠᱟᱱ ᱛᱟᱦᱮᱸᱜ ᱟᱫᱚ ᱠᱟᱹᱴᱤᱡ ᱞᱤᱧ ᱞᱮᱭᱤᱧ ᱜᱚᱞᱯᱚ ᱞᱮᱜᱮ ᱾
ᱦᱮᱸ ᱦᱮᱸ, ᱴᱷᱤᱠ ᱴᱷᱤᱠ ᱾
ᱛᱟᱦᱚᱞᱮ ᱤᱱᱟᱹ ᱠᱷᱟᱹᱛᱤᱨ, ᱦᱮᱸ ᱦᱮᱸ ᱚᱲᱟᱜ ᱫᱚ ᱟᱹᱣᱨᱤ ᱞᱤᱧ ᱥᱮᱱᱚᱜᱼᱟ ᱟᱨᱠᱤ ᱾ ᱦᱮᱸ ᱢᱟᱴᱷ ᱥᱮᱜ ᱨᱚᱴᱟᱨ ᱠᱚ ᱪᱟᱞᱟᱜ ᱠᱟᱱᱟ ᱾ ᱛᱟᱦᱚᱞᱮ ᱢᱤᱫ ᱜᱷᱟᱹᱲᱤᱡ ᱚᱸᱰᱮᱜᱮ ᱛᱤᱝᱜᱩ ᱵᱟᱲᱟ ᱠᱚ ᱦᱩᱭᱱᱟ ᱾
ᱦᱳᱭ, ᱟᱫᱚ ᱦᱚᱜᱼᱚ ᱱᱤᱭᱟᱹ ᱨᱮᱦᱚᱸ ᱛᱚ ᱚᱠᱛᱚ ᱫᱚ ᱞᱟᱜᱟᱜ ᱜᱮᱭᱟ ᱥᱮ ᱦᱚᱸᱜᱼᱚᱭ ᱡᱟᱦᱟᱸ ᱵᱚᱱ ᱠᱟᱹᱢᱤᱭᱮᱜᱼᱟ ᱱᱚᱣᱟ ᱪᱮᱛᱟᱱ ᱨᱮ ᱾ ᱟᱫᱚ ᱛᱚ ᱚᱠᱛᱚ ᱫᱚ ᱮᱢᱚᱜ ᱞᱟᱜᱟᱜ ᱠᱟᱱᱟ ᱥᱮ ᱱᱚᱣᱟ ᱨᱮᱦᱚᱸ, ᱟᱪᱪᱷᱟ, ᱦᱳᱭ ᱾
ᱟᱯᱮᱥᱮᱫ ᱫᱚ ᱨᱚᱴᱟᱨ ᱯᱷᱚᱴᱟᱨ ᱛᱮᱠᱚ ᱥᱤᱭᱟ ᱥᱮ ᱰᱟᱝᱨᱤ ᱠᱟᱰᱟ ᱱᱟᱦᱮᱞ ᱛᱮᱠᱚ ᱥᱤᱭᱟ?
ᱵᱟᱝ ᱜᱚᱝᱠᱮ ᱰᱟᱹᱟᱝᱨᱤ ᱠᱟᱰᱟ ᱱᱟᱦᱮᱞ ᱫᱚ ᱱᱟᱦᱟᱜ ᱵᱚᱞᱮ ᱮᱸ ᱚᱠᱟ ᱥᱮᱜ ᱜᱮ ᱛᱟᱦᱚᱞᱮ ᱩᱱᱟᱹᱜ ᱡᱟᱹᱥᱛᱤ ᱫᱚ ᱵᱟᱝ ᱧᱮᱞᱚᱜᱼᱟ, ᱟᱹᱞᱤᱧ ᱥᱮᱜ ᱫᱚ ᱮᱠᱟᱞ ᱯᱩᱨᱟᱹ ᱜᱤ ᱦᱟᱸᱜ ᱡᱮ ᱨᱚᱴᱟᱨ ᱵᱷᱚᱨᱥᱟ ᱜᱮ ᱾
ᱟᱪᱪᱷᱟ ᱾
ᱟᱫᱚ ᱜᱚᱝᱠᱮ ᱰᱟᱹᱝᱨᱤ ᱠᱟᱰᱟ ᱱᱟᱦᱮᱞ ᱫᱚ ᱦᱟᱸᱜ ᱚᱱᱚᱼᱚᱝᱠᱟ ᱮᱸ ᱡᱮᱞᱮᱠᱟ ᱦᱟᱸᱜ ᱟᱫᱚ ᱢᱤᱫ ᱫᱤᱱᱮᱢ ᱪᱟᱞᱟᱣᱟ ᱦᱟᱸᱜ ᱢᱤᱫᱴᱤᱡ ᱠᱤ ᱵᱟᱨᱭᱟ ᱠᱷᱮᱛᱮᱢ ᱥᱤᱭᱟ ᱟᱨ ᱦᱟᱸᱜ ᱨᱚᱴᱟᱨ ᱛᱮᱠᱷᱟᱱ ᱫᱚ ᱜᱚᱴᱟ ᱜᱮ ᱥᱟᱨᱟᱣ ᱯᱩᱨᱟᱹᱣᱟᱜᱼᱟ ᱢᱤᱫ ᱜᱷᱟᱹᱲᱤᱠ ᱛᱤᱜᱤ ᱦᱟᱸᱜ ᱾ ᱦᱳᱭ, ᱟᱫᱚ ᱚᱱᱟ ᱞᱮᱠᱟᱛᱮ ᱱᱮᱛᱟᱨ ᱫᱚ ᱨᱳᱴᱟᱨ ᱜᱮᱠᱚ ᱪᱟᱹᱞᱤᱭᱮᱜᱼᱟ ᱦᱟᱸᱜ ᱾
ᱦᱮᱸ, ᱟᱞᱮ ᱥᱮᱫ ᱦᱚᱸ ᱚᱱ ᱠᱟᱜᱮ ᱳᱭ ᱴᱩᱠ ᱴᱟᱠ ᱢᱟᱱᱮ ᱢᱮᱱᱟᱜ ᱠᱚᱭᱟ ᱟᱨᱠᱤ ᱰᱟᱹᱝᱨᱤ ᱠᱟᱰᱟ ᱾ ᱟᱫᱚ ᱩᱱᱠᱩ ᱟᱛᱮᱜ ᱠᱚ ᱥᱤ ᱜᱤᱭᱟ ᱟᱫᱚ ᱨᱚᱴᱟᱨ ᱛᱮ ᱵᱤᱥᱤ ᱠᱚ ᱥᱤᱭᱟ ᱟᱨᱠᱤ ᱾
ᱦᱩᱸ ᱾
ᱛᱚ ᱱᱚᱛᱮ ᱫᱚ ᱢᱚᱴᱟᱢᱩᱴᱤ ᱪᱮᱫ ᱞᱤᱧ ᱞᱮᱭᱟ? ᱨᱚᱴᱟᱨ ᱛᱮᱫᱚ ᱢᱤᱫ ᱫᱷᱟᱣ ᱛᱮᱜᱮ ᱢᱟᱱᱮ ᱢᱟᱱᱮ ᱦᱳᱭᱳᱜ ᱠᱟᱱᱟ ᱟᱨ ᱠᱤ ᱟᱨ ᱰᱟᱹᱝᱨᱤ ᱠᱟᱰᱟ ᱱᱟᱦᱮᱞ ᱛᱮᱫᱚ ᱢᱟᱱᱮ ᱵᱟᱨ ᱯᱮ ᱫᱷᱟᱣ ᱥᱤ ᱦᱳᱭᱳᱜᱼᱟ ᱛᱚ ᱾
ᱦᱮᱸ ᱾
ᱤᱱᱟᱹ ᱠᱷᱟᱹᱛᱤᱨ ᱠᱟᱹᱢᱤ ᱠᱚᱦᱚᱸ ᱞᱟᱦᱟᱜᱼᱟ, ᱟᱫᱚ
ᱦᱳᱭ, ᱜᱚᱝᱠᱮ ᱟᱫᱚ ᱱᱮᱛᱟᱨ ᱫᱚ ᱜᱚᱝᱠᱮ ᱦᱟᱸᱜ ᱦᱮᱸ, ᱦᱩᱲᱟᱹ ᱦᱟᱯᱴᱟ ᱵᱚᱱ ᱨᱚᱦᱚᱭᱮᱜ ᱫᱚ ᱡᱮ ᱩᱱᱤ ᱨᱚᱦᱚᱭ ᱯᱷᱮᱞ ᱠᱤᱫᱤᱧᱟ ᱦᱟᱸᱜ ᱨᱚᱦᱚᱭ ᱦᱳᱭᱳᱜᱼᱟ ᱛᱚ ᱾
ᱦᱩᱸ ᱦᱩᱸ ᱦᱮᱸ ᱾
ᱟᱫᱚ ᱚᱱᱟ ᱞᱮᱠᱟᱛᱮ ᱦᱟᱸᱜ ᱚᱱᱛᱮ ᱡᱩᱫᱤ ᱡᱷᱚᱛᱚ ᱦᱚᱲ ᱨᱳᱴᱟᱨ ᱛᱮᱠᱚ ᱥᱤᱭᱟ ᱟᱹᱵᱤᱱᱟᱜ ᱠᱷᱮᱛ ᱫᱚ ᱛᱟᱦᱮᱱᱟ ᱚᱱᱚ ᱚᱱᱟ ᱞᱮᱠᱟ ᱛᱮᱦᱚᱸ ᱯᱩᱨᱟᱹᱣ ᱦᱩᱭᱩᱜᱼᱟ ᱾ ᱦᱳᱭ ᱾
ᱚᱱᱠᱟ ᱜᱮ ᱟᱨᱠᱤ ᱾
ᱦᱳᱭ᱾
ᱟᱫᱚ ᱜᱚᱝᱠᱮ ᱦᱟᱸᱜ ᱛᱟᱦᱞᱮ ᱡᱚᱢ ᱵᱟᱲᱟ ᱫᱚ ᱛᱤᱱ ᱠᱚᱛᱮ ᱦᱩᱭᱩᱜᱼᱟ?
ᱡᱚᱢ ᱵᱟᱲᱟ ᱫᱚ ᱞᱚᱜᱚᱱ ᱜᱮ ᱡᱚᱢ ᱵᱟᱲᱟ ᱦᱩᱭᱩᱜᱼᱟ ᱪᱮᱫᱟᱜ ᱥᱮᱼᱼ
ᱟ ᱠᱟᱹᱢᱤ ᱞᱟᱸᱜᱟ ᱠᱚ ᱢᱮᱱᱟᱜᱼᱟ ᱦᱮᱸ
ᱛᱟᱦᱞᱮ ᱞᱚᱜᱚᱱ ᱜᱮ ᱡᱚᱢ ᱵᱟᱲᱟ ᱠᱚᱫᱚ ᱦᱩᱭᱩᱜᱼᱟ᱾
ᱦᱳᱭ ᱟᱨᱚᱼᱼ ᱡᱮᱠᱷᱟᱱᱮ ᱫᱚ ᱦᱟᱸᱜ ᱪᱟᱥ ᱠᱟᱹᱢᱤ ᱨᱮ ᱫᱷᱩᱨᱟᱹᱣ ᱢᱮᱱᱟᱜ ᱵᱮᱱ ᱜᱮᱭᱟ, ᱛᱚ ᱜᱟᱯᱟ ᱟᱨᱦᱚᱸ ᱥᱚᱼᱼ ᱠᱟᱞ ᱧᱚᱜ ᱵᱮᱨᱮᱫ ᱦᱩᱭᱩᱜᱼᱟ᱾ ᱦᱳᱭ
ᱛᱟᱦᱞᱮ ᱜᱚᱝᱠᱮ ᱟᱯᱮᱥᱮᱫ ᱫᱚ ᱛᱟᱦᱞᱮ ᱫᱤᱥᱚᱢ ᱫᱚ ᱵᱩᱨᱩ ᱥᱮᱼᱼ
ᱵᱟᱝ ᱜᱚᱝᱠᱮ ᱟᱹᱞᱤᱧ ᱫᱚ ᱵᱤᱨ ᱫᱤᱥᱚᱢ ᱠᱟᱱᱟᱞᱤᱧ, ᱦᱳᱭ ᱟᱫᱚ ᱵᱤᱨ ᱫᱤᱥᱚᱢᱼᱼ ᱥᱚᱢ ᱫᱚ ᱦᱟᱸᱜ ᱵᱤᱨ ᱫᱤᱥᱚᱢ ᱟᱫᱚ ᱥᱚᱢᱟᱱ ᱜᱮᱭᱟᱞᱤᱧ ᱦᱟᱸᱜ ᱵᱩᱨᱩ ᱞᱮᱠᱟ ᱫᱚ ᱵᱟᱝ᱾
ᱟᱪᱪᱷᱟ
ᱦᱳᱭ ᱟᱞᱮ ᱫᱚ ᱵᱩᱨᱩ ᱫᱚ ᱵᱟᱝ ᱠᱟᱱᱟᱞᱮ᱾
ᱟᱪᱪᱷᱟ ᱦᱮᱸ ᱟᱞᱮᱥᱮᱫ ᱫᱚ ᱟᱞᱮ ᱦᱚᱸ ᱵᱤᱨ ᱫᱤᱥᱚᱢ ᱜᱮ ᱠᱟᱱᱟᱞᱮ᱾
ᱟᱪᱪᱷᱟ, ᱟᱫᱚ ᱜᱚᱝᱠᱮ ᱛᱟᱦᱚᱞᱮᱼᱼ ᱯᱷᱩᱴᱠᱟᱹ ᱠᱚᱫᱚ ᱠᱚ ᱧᱟᱢᱚᱜ ᱠᱟᱱᱟ ᱥᱮ ᱵᱟᱝ?
ᱦᱮᱸ ᱜᱚᱢᱠᱮ ᱯᱩᱴᱠᱟᱹ ᱠᱚᱫᱚᱼᱼ ᱧᱟᱢ ᱫᱚᱠᱚ ᱧᱟᱢᱮᱱ ᱜᱮᱭᱟ ᱟᱫᱚ ᱱᱤᱛᱚᱜ ᱫᱚ ᱟᱫᱚ ᱵᱟᱠᱚ ᱚᱢᱚᱱᱚᱜ ᱠᱟᱱᱟ ᱟᱨᱠᱤ᱾ ᱠᱚᱢ ᱜᱚᱫ ᱟᱠᱟᱱᱟ ᱠᱚ᱾
ᱚ ᱟᱞᱮ ᱥᱮᱫ ᱫᱚ ᱜᱚᱝᱼᱼ ᱠᱮ ᱱᱤᱭᱟᱹ ᱫᱷᱟᱣ ᱫᱚ ᱯᱩᱴᱠᱟᱹ ᱫᱚ ᱚᱢᱚᱱ ᱫᱚᱠᱚ ᱚᱢᱚᱱ ᱠᱚᱜᱼᱟ, ᱱᱤᱭᱟᱹ ᱫᱷᱟᱣ ᱫᱚ ᱚᱠᱟ ᱞᱮᱠᱟ ᱪᱚ ᱦᱟᱸᱜ ᱯᱩᱴᱠᱟᱹ ᱜᱮ ᱵᱟᱠᱚ ᱧᱟᱢᱞᱮᱱ᱾
ᱦᱮᱸ ᱦᱮᱸ, ᱟᱫᱚ ᱚᱱᱟ ᱤᱭᱟᱹ ᱨᱮ ᱛᱟᱦᱮᱱ ᱦᱩᱭᱩᱜ-ᱟ ᱛᱚ᱾ ᱵᱩᱡᱷ ᱠᱮᱫᱟᱵᱤᱱ ᱚᱱᱟ ᱠᱚ ᱫᱷᱟᱱᱫᱟ ᱨᱮ ᱛᱟᱦᱮᱱ ᱦᱩᱭᱩᱜᱼᱟ, ᱵᱤᱨ ᱠᱚ ᱪᱟᱞᱟᱣ ᱦᱩᱭᱩᱜᱼᱟ᱾
ᱞᱟᱜ ᱦᱩᱭᱩᱜᱼᱟ ᱴᱷᱤᱠ, ᱟᱫᱚ ᱚᱱᱠᱟ ᱫᱚ ᱵᱤᱨ ᱫᱚ ᱪᱟᱞᱟᱜ ᱫᱚ ᱵᱟᱝ ᱦᱩᱭᱩᱜᱼᱟ ᱚᱱᱠᱟ ᱟᱫᱚ ᱚᱲᱟᱜᱼᱼ ᱨᱮ ᱟᱭᱳ-ᱵᱟᱵᱟ ᱛᱟᱠᱚ ᱜᱮᱠᱚ ᱪᱟᱞᱟᱜᱼᱟ ᱦᱟᱸᱜ ᱟᱫᱚ ᱚᱱᱠᱟ ᱫᱚ ᱪᱟᱞᱟᱣ ᱫᱚ ᱵᱟᱝ ᱦᱩᱭᱩᱜᱼᱟ ᱟᱸᱠ-ᱠᱷᱟᱡ᱾
ᱚᱸ
ᱟᱫᱚ ᱮᱱᱦᱚᱛᱚ ᱜᱚᱝᱠᱮ ᱟᱫᱚ ᱦᱟᱸᱜ ᱟᱛᱳ ᱠᱚᱨᱮᱜ ᱵᱟᱝᱠᱚ ᱟᱹᱜᱩᱭᱮᱫ ᱠᱚ ᱫᱚ ᱚᱠᱚᱭ ᱦᱚᱸ ᱟᱫᱚ ᱵᱟᱠᱚ ᱧᱟᱢᱚᱜ ᱠᱟᱱᱟ ᱡᱟᱹᱱᱤᱡ ᱠᱷᱟᱱ᱾
ᱛᱟᱹᱣ ᱦᱩᱭᱩᱜᱼᱟ᱾ ᱦᱮᱸ ᱟᱫᱚ ᱱᱮᱛᱟᱨ ᱫᱚ ᱚᱱᱮ ᱤᱭᱟᱹ ᱩᱫ ᱠᱚ ᱚᱢᱚᱱᱚᱜᱼᱟ ᱚᱱᱮ ᱵᱩᱱᱩᱢ ᱠᱚᱨᱮ ᱟᱨᱠᱤ᱾ ᱚᱨᱛᱳᱫ ᱳᱫ ᱠᱚ ᱦᱮᱸ᱾
ᱚᱱᱟ ᱳᱫ ᱠᱚᱫᱚ ᱦᱟᱸᱜ ᱧᱟᱢᱚᱜᱼᱼ
ᱦᱮᱸ ᱚᱱᱟ ᱠᱚ ᱧᱟᱢᱚᱜ-ᱟ ᱦᱮᱸ᱾ ᱟᱹᱞᱤᱧ ᱫᱚ ᱚᱱᱟ ᱠᱚ ᱫᱟᱱᱫᱟ ᱨᱮ ᱫᱚ ᱵᱟᱹᱞᱤᱧ ᱛᱟᱦᱮᱱᱟ ᱳᱭᱼᱼ ᱟᱭᱳ ᱤᱭᱟᱹ ᱦᱚᱲ ᱠᱚᱠᱚ ᱪᱟᱞᱟᱜᱼᱟ ᱭᱩ ᱛᱟᱠᱚ ᱟᱨᱠᱤ, ᱜᱚᱜᱚ ᱦᱚᱲ ᱠᱚ᱾ ᱩᱱᱠᱩ ᱠᱚ ᱟᱹᱜᱩ ᱠᱚᱣᱟ ᱦᱟᱞᱟᱝ ᱟᱹᱜᱩ ᱠᱚᱣᱟ ᱢᱤᱫ-ᱵᱟᱨ ᱟᱨᱠᱤ᱾
ᱦᱳᱭ ᱟᱫᱚ ᱜᱚᱝᱠᱮ ᱦᱟᱸᱜ ᱟᱫᱚ ᱚᱱᱟ ᱠᱚᱫᱼᱼ ᱫᱚ ᱦᱟᱸᱜ ᱱᱚᱝᱠᱟ ᱜᱚᱜᱚ ᱛᱟᱠᱚ ᱜᱮ ᱟᱹᱰᱤ ᱡᱟᱹᱥᱛᱤ ᱠᱚ ᱪᱟᱞᱟᱜ ᱜᱮᱭᱟ᱾
ᱦᱩᱸ
ᱦᱳᱭ᱾ ᱟᱫᱚ ᱟᱵᱚ ᱫᱚ ᱦᱟᱸᱜ ᱚᱱᱟ ᱥᱮᱸᱫᱽᱨᱟ-ᱠᱟᱨᱠᱟ ᱨᱮᱫᱚ ᱦᱮᱱᱟ ᱵᱚᱱᱟ ᱦᱟᱸᱜ᱾
ᱦᱮᱸᱻ ᱟᱵᱚ ᱫᱚ ᱦᱟᱱᱮ ᱥᱮᱸᱫᱽᱨᱟᱼ ᱯᱮᱸᱫᱽᱨᱟ ᱚᱱᱟ ᱠᱚᱨᱮ ᱫᱚ ᱢᱮᱱᱟᱜ ᱵᱚᱱᱟ᱾
ᱦᱳᱭ ᱦᱳᱭ᱾
ᱛᱟᱦᱚᱞᱮ ᱟᱯᱮ ᱥᱮᱫ ᱫᱚ ᱥᱮᱸᱫᱽᱨᱟ ᱠᱚ ᱢᱟᱱᱮ ᱵᱤᱨ ᱨᱮ ᱪᱤᱞᱤ ᱠᱚ ᱧᱟᱢᱚᱜ-ᱟ?
ᱜᱚᱝᱠᱮ ᱥᱮᱸᱫᱽᱨᱟ ᱫᱚ ᱟᱫᱚ ᱮᱢᱱᱤ ᱡᱟᱦᱟᱸ ᱮᱸ ᱡᱤᱭᱟᱹᱞᱤ ᱠᱚ ᱩᱱᱠᱩ ᱫᱚᱠᱚ ᱛᱟᱦᱮᱱ ᱠᱟᱱ ᱜᱮᱭᱟ, ᱛᱳ ᱟᱫᱚ ᱱᱮᱛᱟᱨ ᱫᱚ ᱡᱟᱹᱥᱛᱤ ᱠᱟᱭᱛᱮᱵᱚᱱ ᱥᱮᱸᱫᱽᱨᱟᱭᱮᱫ ᱠᱚᱣᱟ ᱦᱟᱸᱜ ᱵᱤᱨ ᱥᱩᱠᱨᱤ ᱜᱮ᱾
ᱦᱮᱸ ᱛᱚ ᱟᱯᱮ ᱥᱮᱫ ᱜᱚᱝᱠᱮ ᱵᱤᱨ ᱥᱩᱠᱨᱤ ᱠᱚ ᱵᱤᱨ ᱥᱩᱠᱨᱤ ᱠᱚ ᱧᱟᱢᱚᱜ-ᱟ?
ᱦᱳᱭ ᱧᱟᱢ ᱫᱚᱠᱚ ᱧᱟᱢᱚᱜ ᱜᱮᱭᱟ, ᱛᱳ ᱟᱞᱮᱭᱟᱜ ᱡᱟᱦᱟᱸ ᱵᱤᱨ ᱦᱟᱸᱜ ᱩᱱᱟᱹᱜ ᱰᱷᱮᱨ ᱫᱚ ᱵᱟᱝ᱾ ᱛᱚ ᱟᱫᱚ ᱡᱟᱦᱟᱸ ᱥᱩᱨ ᱥᱩᱯᱩᱨ ᱠᱚᱨᱮᱜ ᱮᱴᱟᱜ ᱵᱤᱨ ᱦᱮᱱᱟᱜ ᱚᱱᱟ ᱠᱚᱨᱮᱜ ᱫᱚ ᱰᱷᱮᱨ ᱜᱮ ᱦᱟᱸᱜ
ᱟᱪᱪᱷᱟ ᱟᱞᱮ ᱥᱮᱫ ᱫᱚ ᱵᱤᱨ ᱥᱩᱠᱨᱤ ᱫᱚᱠᱚ ᱦᱤᱡᱩᱜ-ᱟ ᱡᱟᱦᱟᱸ ᱥᱮᱫ ᱠᱷᱚᱱᱟᱜ ᱟᱨᱠᱤ ᱟᱫᱚ ᱩᱱ ᱩᱱᱠᱩᱜᱮ ᱥᱮᱸᱫᱽᱨᱟ ᱠᱚ ᱦᱩᱭᱩᱜ-ᱟ ᱟᱨᱠᱤ
ᱟᱫᱚ ᱜᱚᱝᱠᱮ ᱟᱫᱚ ᱵᱤᱨ ᱫᱚ ᱦᱟᱸᱜ ᱛᱤᱱᱟᱹᱜ ᱢᱟᱨᱟᱝ ᱜᱮᱛᱟ ᱯᱮᱭᱟ ᱞᱟᱹᱴᱩ ᱥᱮ ᱵᱟᱝ?
ᱵᱤᱨ ᱫᱚ ᱢᱟᱨᱟᱝ ᱜᱮᱭᱟ ᱜᱚᱝᱠᱮ ᱢᱟᱱᱮ ᱡᱚᱭᱮᱱ ᱢᱮᱱᱟᱜ-ᱟ ᱟᱨᱠᱤ ᱟᱹᱰᱤ ᱢᱟᱨᱟᱝ ᱛᱮ
ᱮᱴᱟᱜ ᱵᱤᱨ ᱥᱟᱞᱟᱜ ᱦᱟᱸᱜ ᱡᱚᱭᱮᱱᱴ ᱜᱮᱭᱟ
ᱮᱴᱟᱜ ᱵᱤᱨᱥᱞᱟᱜ ᱡᱚᱭᱮᱱ ᱢᱮᱱᱟᱜ ᱛᱟᱞᱮᱭᱟ ᱟᱞᱮ ᱫᱚ ᱡᱷᱟᱲᱠᱷᱚᱸᱰ ᱢᱟᱱᱮ ᱪᱮᱫ ᱞᱤᱧ ᱞᱟᱹᱭᱟ ᱡᱷᱟᱲᱠᱷᱚᱸᱰ ᱞᱟᱜᱚᱣᱟ ᱢᱟᱱᱮ ᱚᱱᱟ ᱥᱟᱞᱟᱜ ᱡᱚᱭᱮᱱ ᱢᱮᱱᱟᱜ-ᱟ ᱵᱤᱨ ᱥᱟᱞᱟᱜ
ᱟᱪᱪᱷᱟ ᱟᱪᱪᱷᱟ
ᱡᱩᱫᱤ ᱵᱤᱱ ᱟᱸᱡᱚᱢ ᱠᱟᱜ ᱠᱷᱟᱱ ᱦᱟᱱᱮ ᱠᱷᱠᱲᱟ ᱡᱷᱩᱨ ᱚᱱᱛᱮ ᱵᱤᱱ ᱟᱸᱡᱚᱢ
ᱦᱮᱸ ᱦᱮᱸ ᱟᱸᱡᱚᱢ ᱠᱟᱜ ᱟᱸᱡᱚᱢ ᱠᱟᱜ ᱟᱸᱡᱚᱢ ᱠᱟᱜ ᱚᱱᱟᱴᱟᱜ ᱫᱚ ᱟᱫᱚ ᱜᱚᱝᱠᱮ ᱚᱱᱟᱴᱟᱜ ᱵᱤᱨ ᱫᱚ ᱦᱟᱸᱜ ᱞᱟᱹᱴᱩ ᱜᱮᱫᱚ ᱟᱫᱚ ᱢᱟᱱᱮ ᱧᱩᱛᱩᱢᱟᱱ ᱞᱮᱠᱟ ᱚᱱᱟᱫᱚ ᱦᱳᱭ
ᱢᱳᱚᱴᱟ ᱢᱩᱴᱤ ᱠᱚ ᱦᱤᱡᱩᱜ-ᱟ ᱟᱨᱠᱤ ᱟᱨ ᱦᱟᱹᱛᱤ ᱠᱚᱦᱚᱸ ᱠᱚ ᱦᱤᱡᱩᱜ-ᱟ
ᱦᱳᱭ ᱜᱚᱝᱠᱮ ᱦᱟᱹᱛᱤ ᱫᱚ ᱟᱞᱮ ᱥᱮᱫ ᱦᱚᱸᱠᱚ ᱦᱤᱡᱩᱜ ᱜᱮᱭᱟ ᱦᱟᱸᱜ
ᱚᱱᱴᱱᱮ ᱟᱹᱰᱤ ᱠᱚᱢ ᱦᱮᱸ
ᱟᱞᱮᱥᱮᱫ ᱫᱚ ᱜᱚᱝᱠᱮ ᱫᱚᱢᱮ ᱠᱚ ᱦᱤᱨᱤ ᱞᱮᱭᱟ ᱦᱟᱹᱛᱤ ᱫᱚ ᱦᱟᱹᱛᱤ ᱛᱮᱫᱚ ᱫᱚᱢᱮᱞᱮ ᱡᱳᱨ ᱜᱮᱭᱟ ᱟᱞᱮᱫ
ᱟᱪᱪᱷᱟ ᱟᱪᱪᱷᱟᱮᱜ
ᱦᱳᱭ ᱟᱫᱚ ᱦᱚᱸᱜ-ᱚ ᱱᱚᱝᱠᱟ ᱦᱟᱸᱜ ᱟᱹᱞᱩ ᱥᱤᱡᱤᱱ ᱟᱹᱞᱩ ᱠᱚᱞᱮ ᱪᱟᱥ ᱜᱮᱭᱟ ᱥᱮ
ᱦᱮᱸ ᱦᱮᱸ
ᱟᱫᱚ ᱟᱞᱩ ᱫᱚ ᱫᱚᱢᱮ ᱠᱚ ᱡᱚᱢᱟ ᱛᱚ ᱦᱟᱹᱛᱤ ᱦᱟᱸᱜ ᱟᱞᱩ ᱥᱤᱡᱤᱱ ᱫᱚ ᱫᱚᱢᱮ ᱠᱚ ᱦᱤᱡᱩᱜ-ᱟ ᱛᱚ ᱟᱨ ᱦᱚᱜᱚ ᱱᱚᱝᱠᱟ ᱡᱚᱠᱷᱚᱱ ᱠᱷᱚᱱ ᱦᱳᱲᱳ ᱠᱚ ᱦᱟᱸᱜ ᱚᱱᱮ ᱮᱱᱮᱜᱮ ᱦᱟᱸᱜ ᱚᱱᱮ ᱯᱚᱴ ᱛᱮ ᱟ ᱜᱮᱞᱮ ᱠᱚ ᱩᱰᱩᱝ ᱟ ᱥᱮ
ᱦᱮᱸ
ᱮᱱᱮ ᱮᱱᱮ ᱥᱚᱢᱚᱭ ᱫᱚᱢᱮᱠᱚ ᱦᱤᱡᱩᱜ-ᱟ ᱦᱟᱹᱛᱤ
ᱟᱪᱷᱟ ᱦᱮ
ᱦᱳᱭ ᱦᱟᱹᱛᱤ ᱫᱚᱠᱚ ᱢᱚᱴᱟᱢᱩᱴᱤ ᱡᱟᱣ ᱥᱮᱨᱢᱟ ᱜᱮᱞᱮ ᱧᱮᱞ ᱠᱚᱣᱟ ᱦᱟᱹᱛᱤ ᱫᱚ ᱟᱨ ᱚᱱᱠᱟ ᱞᱟᱜᱟᱣ ᱦᱚᱸ ᱞᱟᱜᱟᱣ ᱦᱩᱭᱩᱜ-ᱟ
ᱦᱮᱸ ᱦᱮᱸ ᱟᱞᱮᱥᱮᱫ ᱫᱚ ᱠᱷᱩᱵ ᱠᱚᱢ ᱠᱚ ᱦᱤᱡᱩᱜ-ᱟ ᱟᱨᱠᱤ
ᱦᱳᱭ
ᱛᱚ ᱫᱚᱞ ᱠᱚ ᱪᱟᱞᱟᱜ ᱠᱟᱱᱟ ᱦᱚᱭᱛᱚ ᱢᱤᱫᱴᱟᱝ ᱵᱟᱨᱭᱟ ᱟᱫ ᱱᱟ ᱟᱫᱚ ᱚᱱᱟ ᱠᱚ ᱛᱟᱦᱮᱸ ᱩᱛᱟᱹᱨᱚᱜ-ᱟ ᱩᱱ ᱥᱚᱢᱚᱭ ᱠᱚᱛ ᱦᱚᱲ ᱢᱟᱱᱮ ᱥᱤᱛᱟᱜ ᱥᱤᱛᱟᱜ ᱵᱷᱳᱨᱛᱮ ᱦᱚᱭᱛᱳ ᱟᱞᱮᱫᱚ ᱤᱭᱟᱹ ᱥᱮᱫ ᱮ ᱪᱟᱞᱟᱜ-ᱟ ᱢᱟᱫ ᱥᱮᱫ ᱩᱱ ᱥᱚᱢᱚᱭ ᱟᱹᱰᱤ ᱦᱚᱲ ᱠᱚ ᱯᱟᱪᱪᱲᱟ ᱦᱚᱸᱠᱚ ᱯᱟᱪᱪᱲᱟᱣ ᱦᱚᱪᱚ ᱠᱟᱱᱟ ᱵᱩᱡ ᱠᱤᱫᱟ ᱵᱤᱱ ᱩᱱᱩᱠᱩ ᱫᱚ ᱨᱟᱹᱜᱤ ᱛᱟᱛᱟ ᱠᱟᱛᱮᱫ ᱠᱚ ᱛᱟᱦᱮᱱᱟ ᱛᱚ ᱡᱚᱠᱷᱚᱱ ᱠᱚ ᱞᱟᱜᱟ ᱠᱚᱣᱟ
ᱦᱮᱸ ᱦᱮᱸ ᱜᱟᱛᱟ ᱜᱟᱛᱮ ᱠᱚ ᱛᱟᱦᱮᱱᱟ ᱦᱮᱸᱥᱮ
ᱦᱮᱸ
ᱦᱮᱸ ᱴᱷᱤᱠ ᱴᱷᱤᱠ ᱟᱫᱚ ᱮᱠᱞᱟ ᱦᱚᱸ ᱦᱮᱸ ᱟᱫᱚ ᱡᱟᱦᱟᱸᱭ ᱠᱚᱭᱟᱜ ᱟᱫ ᱮᱱ ᱠᱷᱟᱱᱮ ᱟᱫᱚ ᱩᱱᱤ ᱫᱚᱭ ᱛᱟᱦᱮᱸᱭᱮᱱᱟ ᱾ ᱦᱮᱸ ᱟᱞᱮ ᱥᱮᱫ ᱦᱚᱸ ᱚᱱᱠᱟᱜᱮ ᱚᱱᱠᱟ ᱛᱮᱜᱮ ᱛᱚ ᱦᱟᱸᱜ ᱵᱷᱤᱱᱟᱹᱜ ᱜᱮᱭᱟ ᱠᱚ ᱢᱤᱫ ᱵᱟᱨ ᱫᱚ ᱾
ᱦᱮᱸ ᱦᱮᱸ
ᱦᱩᱸ
ᱛᱟᱦᱞᱮ ᱦᱚᱜ-ᱚᱭ ᱱᱚᱣᱟ ᱦᱩᱲᱩ ᱨᱚᱦᱚᱭ ᱯᱚᱨ ᱜᱚᱝᱠᱮ ᱛᱟᱦᱞᱮ ᱪᱮᱫ ᱠᱚ ᱪᱟᱥ ᱦᱩᱭᱩᱜ-ᱟ?
ᱟᱫᱚ ᱦᱳᱲᱳ ᱨᱚᱦᱚᱭ ᱠᱚᱫᱚ ᱦᱟᱸᱜ ᱥᱚᱵᱽᱡᱤ ᱪᱟᱥ ᱦᱩᱭᱩᱜ-ᱟ ᱾
ᱦᱮᱸ
ᱟᱨ ᱥᱚᱵᱽᱡᱤ ᱫᱚ ᱡᱷᱚᱛᱚ ᱞᱮᱠᱟᱱ ᱥᱚᱵᱽᱡᱤ ᱜᱮᱞᱮ ᱪᱟᱥᱟ ᱟᱞᱮ ᱫᱚ᱾
ᱦᱮᱸ ᱦᱮᱸ
ᱦᱳᱭ ᱟᱫᱚ ᱦᱚᱜ-ᱚ ᱱᱚᱝᱠᱟᱱ ᱟᱫᱚ ᱚᱭᱮᱫᱟᱨ ᱠᱚ ᱦᱟᱸᱜ ᱴᱷᱤᱠ ᱛᱟᱦᱮᱱ ᱠᱷᱟᱱ
ᱦᱮᱸ ᱦᱮᱸ
ᱟᱫᱚ ᱮᱸᱰᱮᱠᱷᱟᱱ ᱪᱟᱥᱚᱜ-ᱟ ᱡᱷᱚ
ᱟᱞᱮ ᱥᱮᱫ ᱦᱚᱸ ᱚᱱᱠᱟ ᱜᱮ ᱦᱮᱸ ᱟᱞᱮ ᱥᱮ ᱥᱮᱜ ᱦᱚᱸ ᱚᱱᱠᱟ ᱜᱮ ᱚᱱᱟ ᱜᱟᱰᱟ ᱢᱮᱱᱟᱜ ᱛᱟᱞᱮᱭᱟ ᱥᱮ ᱚᱱᱟ ᱜᱟᱰᱟ ᱜᱮ ᱢᱟᱱᱮ ᱫᱚᱢᱮ ᱫᱚ ᱵᱟᱝ ᱫᱟᱨᱦᱟ ᱟᱨᱠᱤ ᱡᱟᱦᱟᱸ ᱠᱚᱨᱮ ᱦᱚᱭ ᱛᱚ ᱟᱹᱵᱤᱱ ᱠᱟᱹᱴᱤᱡ ᱜᱳᱵᱷᱤᱨ ᱧᱚᱜ ᱢᱮᱱᱟᱜ-ᱟ ᱚᱱᱟ ᱠᱚᱨᱮ ᱠᱚ ᱛᱟᱲᱟᱣ ᱜᱮᱭᱟᱞᱮ ᱟᱞᱮ ᱚᱱᱟ ᱚᱸᱰᱮ ᱛᱟᱲᱟᱣ ᱠᱷᱚᱱᱟᱜ ᱜᱮ ᱡᱷᱟᱨᱱᱟ ᱠᱚ ᱳᱸᱰᱳᱜᱚ-ᱟ ᱚᱱᱟ ᱡᱷᱟᱨᱱᱟ ᱠᱷᱚᱱᱟᱜ ᱜᱮ ᱢᱚᱴᱟᱢᱩᱴᱤ ᱛᱚᱨᱢᱩᱡᱽ ᱠᱚᱞᱮ ᱨᱚᱦᱚᱭᱟ᱾
ᱚᱸ ᱟᱫᱚ ᱮ ᱡᱟᱦᱟᱸ ᱵᱤᱱ ᱞᱟᱹᱭ ᱠᱮᱜ-ᱟ ᱜᱚᱝᱠᱮ ᱚᱱᱟ ᱴᱩᱠᱩ ᱟᱞᱮ ᱥᱮᱫ ᱫᱚ ᱵᱟᱝ ᱦᱳᱭᱳᱜ-ᱟ ᱦᱟᱸᱜ᱾
ᱚᱠᱟ ᱛᱚᱨᱢᱩᱡᱽ?
ᱦᱳᱭ ᱚᱱᱟ ᱫᱚ ᱮᱠᱟᱞ ᱜᱮ ᱵᱟᱝ ᱦᱩᱭᱩᱜᱼᱟ ᱟᱞᱮ ᱫᱚ ᱠᱤᱨᱤᱧ ᱠᱟᱛᱮᱫ ᱡᱚᱢ ᱚᱱᱟ ᱫᱚ᱾
ᱦᱚ ᱦᱚ ᱚᱱᱟ ᱛᱚᱨᱢᱩᱡᱽ ᱫᱚ ᱟᱹᱰᱤ ᱤᱭᱟᱹ ᱡᱤᱱᱤᱥ ᱠᱟᱱᱟ ᱵᱷᱟᱜᱮ ᱡᱤᱱᱤᱥ ᱠᱟᱱᱟ ᱠᱤᱱᱛᱩ ᱢᱟᱱᱮ ᱟᱹᱰᱤ ᱡᱳᱨ ᱠᱚᱥᱴᱚ ᱢᱮᱱᱟᱜᱼᱟ ᱚᱱᱟ ᱠᱚᱨᱟᱣ ᱛᱮ ᱟᱨᱠᱤ᱾ ᱢᱟᱱᱮ ᱵᱟᱞᱮ ᱜᱤᱫᱽᱨᱟᱹ ᱡᱚᱛᱚᱱ ᱞᱮᱠᱟ ᱟᱨᱠᱤ᱾
ᱦᱟᱸᱜ ᱡᱟᱹᱣ ᱚᱱᱟ ᱵᱟᱨᱮ ᱛᱮᱫᱚ ᱟᱹᱞᱤᱧᱟᱜ ᱫᱚ ᱦᱟᱸᱜ ᱵᱟᱲᱟᱭ ᱵᱟᱹᱱᱩᱜᱼᱟ ᱟᱫᱚ ᱵᱟᱝ ᱪᱟᱥ ᱦᱩᱭ ᱠᱟᱱᱟ ᱥᱮ ᱟᱫᱚ ᱧᱮᱞ ᱦᱚᱸ ᱵᱟᱝ ᱟᱞᱮ ᱫᱚ ᱦᱟᱸᱜ ᱨᱮᱰᱤᱢᱮᱰ ᱞᱮ ᱧᱮᱞ ᱮᱫᱟ ᱦᱚᱸᱜ-ᱚᱭ ᱛᱩᱨᱢᱩᱡᱽ ᱡᱟᱦᱟᱸ ᱠᱚ ᱟᱹᱠᱷᱨᱤᱧᱮᱜ-ᱟ ᱚᱱᱟᱞᱮ ᱠᱤᱨᱤᱧᱮᱜ-ᱟ ᱞᱮ ᱡᱚᱢᱮᱜ-ᱟ ᱞᱮ ᱮᱱᱠᱷᱟᱱ ᱨᱮᱰᱤᱢᱮᱰ ᱜᱮᱞᱮ ᱧᱮᱞᱮᱜ-ᱟ ᱟᱞᱮ ᱫᱚ᱾ ᱦᱳᱭ ᱟᱫᱚ ᱚᱱᱟ ᱫᱚ ᱚᱱᱟ ᱵᱟᱨᱮ ᱛᱮᱫᱚ ᱮᱠᱟᱞ ᱪᱮᱫ ᱜᱮ ᱵᱟᱲᱟᱭ ᱵᱟᱹᱱᱩᱜ᱾
ᱟᱪᱪᱷᱟ ᱦᱮᱸ᱾
ᱦᱳᱭ ᱟᱫᱚ ᱚᱱᱟ ᱠᱚ ᱵᱟᱫᱽ ᱛᱮᱫᱚ ᱦᱟᱸᱜ ᱟᱫᱚ ᱟᱨ ᱮᱴᱟᱜ ᱠᱚᱫᱚ ᱦᱟᱸᱜ ᱡᱷᱚ -ᱛᱚ ᱜᱮ ᱦᱩᱭᱩᱜ-ᱟ ᱦᱳᱭ ᱾
ᱦᱩᱸ ᱦᱩᱸ᱾
ᱟᱫᱚ ᱚᱱᱠᱟ ᱜᱮ ᱦᱟᱸᱜ ᱟᱫᱚ ᱚᱱᱟ ᱫᱚ ᱦᱟᱥᱟ ᱠᱚᱦᱚᱸ ᱛᱚ ᱚᱱᱠᱟᱱᱟᱜ ᱯᱟᱞᱮ ᱞᱟᱜᱟᱜ ᱜᱮᱭᱟ?
ᱦᱮᱸ᱾
ᱦᱳᱭ ᱟᱫᱚ ᱚᱱᱠᱟ ᱯᱟᱪᱮᱫ ᱟᱫᱚ ᱥᱮᱫᱟᱭ ᱠᱷᱚᱱ ᱟᱫᱚ ᱵᱟᱝᱠᱚ ᱪᱟᱥ ᱟᱹᱜᱩ ᱠᱟᱜᱼᱟ ᱵᱟᱵᱟ ᱛᱟ ᱠᱚ ᱥᱮ ᱫᱟᱫᱩ ᱛᱟᱠᱚ ᱵᱟᱝᱠᱚ ᱪᱟᱥ ᱟᱹᱜᱩ ᱠᱟᱜᱼᱟ ᱚᱱᱠᱟ ᱛᱮᱦᱚᱸ ᱵᱟᱝ ᱦᱩᱭᱩᱜ ᱜᱮᱭᱟ᱾
ᱦᱩᱸ ᱦᱩᱸ᱾
ᱦᱳᱭ ᱟᱨᱚ ᱡᱟᱦᱟᱸᱭ ᱠᱚᱠᱚ ᱪᱟᱥ ᱞᱮᱠᱷᱟᱱ ᱛᱚᱵᱮᱭᱮᱱᱟᱝ ᱦᱟᱸᱜ ᱧᱮᱞ ᱧᱮᱞᱛᱮ ᱟᱨᱦᱚᱸ ᱴᱷᱟᱹᱣᱠᱟᱹ ᱠᱟ ᱛᱮᱱ ᱪᱟᱥᱚᱜᱼᱟ ᱢᱮᱱᱠᱷᱟᱱ ᱟᱞᱮ ᱥᱮᱫ ᱮ ᱟᱛᱳ ᱫᱚ ᱵᱟᱝ ᱜᱚᱝᱠᱮ ᱟᱞᱮ ᱫᱷᱟᱨᱮ ᱠᱚᱨᱮ ᱱᱚᱣᱟ ᱫᱚ ᱚᱠᱟ ᱨᱮᱜᱮ ᱵᱟᱹᱧ ᱧᱮᱞ ᱟᱠᱟᱫ ᱛᱚᱨᱢᱩᱡᱽ ᱫᱚ ᱦᱟᱱᱟ ᱵᱟᱡᱟᱨᱤᱧ ᱧᱮᱞ ᱟᱠᱟᱫ ᱟᱹᱠᱷᱨᱤᱧ᱾ ᱚᱱᱟᱜᱮ᱾
ᱦᱳ, ᱦᱮᱸ ᱦᱮᱸ ᱛᱟᱦᱚᱞᱮ ᱟᱯᱮ ᱥᱮᱫ ᱫᱚ ᱢᱚᱴᱟ ᱢᱩᱴᱤ ᱟᱞᱮ ᱥᱮᱫ ᱞᱮ ᱡᱟᱦᱟᱸ ᱞᱮᱠᱟ ᱧᱟᱢᱚᱜᱼᱟ ᱟᱨᱠᱤ ᱢᱟᱱᱮ ᱩᱞ ᱡᱚᱡᱚ ᱠᱟᱱ ᱴᱷᱟᱲ ᱵᱷᱳᱬᱨᱳ ᱛᱚ ᱜᱮ ᱧᱟᱢᱚᱜᱼᱟ ᱟᱨᱠᱤ ᱢᱚᱴᱟᱢᱩᱴᱤ, ᱥᱤᱡᱤᱱ ᱨᱮ ᱟᱨᱠᱤ
ᱦᱳᱭ᱾
ᱛᱟᱦᱚᱞᱮ ᱢᱟᱱᱮ ᱠᱤᱨᱤᱧ ᱡᱚᱢ ᱫᱚ ᱵᱟᱝ ᱦᱩᱭᱩᱜᱼᱟ ᱟᱨᱠᱤ?
ᱵᱟᱝ ᱵᱟᱝ ᱠᱤᱨᱤᱧ ᱡᱚᱢ ᱫᱚ ᱵᱟᱝ ᱦᱟᱸᱜ ᱥᱚᱵᱽᱡᱤ ᱵᱚᱞᱚ ᱟᱨ ᱟᱨ ᱱᱚᱣᱟ ᱠᱚ ᱩᱞ ᱵᱚᱞᱚ ᱦᱟᱸᱜ ᱠᱟᱱᱴᱷᱟᱲ ᱚᱱᱟ ᱠᱚᱫᱚ ᱠᱤᱨᱤᱧ ᱡᱚᱢ ᱫᱚ ᱵᱟᱝ᱾
ᱟᱻ
ᱦᱮᱸ ᱢᱮᱱᱟᱜ ᱜᱮᱭᱟ ᱚᱱᱟ ᱠᱚᱫᱚ᱾ ᱟᱫᱚ ᱦᱚᱸᱜᱼᱚᱭ ᱛᱚᱨᱢᱩᱡᱽ ᱜᱮ ᱵᱟᱹᱱᱩᱜ ᱚᱱᱟ ᱜᱮᱞᱮ ᱠᱤᱨᱤᱧᱟ ᱦᱟᱸᱜ᱾
ᱦᱮᱸ ᱟᱫᱚ ᱵᱤᱱ ᱪᱤᱠᱟᱹᱭᱟ ᱵᱟᱝ ᱵᱟᱝ ᱛᱟᱦᱮᱸ ᱞᱮ
ᱵᱟᱝ ᱛᱟᱦᱮᱱ ᱨᱮᱫᱚ ᱦᱮᱸ ᱴᱷᱤᱠ ᱟᱫᱚ ᱜᱚᱝᱠᱮ ᱦᱟᱸᱜ ᱟᱨ ᱢᱤᱫ ᱴᱟᱝ ᱵᱟᱲᱟᱭ ᱛᱮᱦᱮᱱᱟ ᱜᱚᱝᱠᱮ ᱛᱚᱨᱢᱩᱡᱽ ᱫᱚ ᱦᱟᱸᱜ ᱢᱤᱫ ᱥᱤᱡᱤᱱ ᱜᱮᱛᱚ ᱪᱟᱥᱚᱜᱼᱟ ᱯᱟᱞᱮ? ᱦᱳᱭ ᱟᱫᱚ ᱦᱟᱱᱮ ᱡᱚᱠᱷᱚᱱ ᱫᱚ ᱟᱞᱮᱥᱮᱫ ᱦᱟᱸᱜ ᱪᱟᱹᱛ ᱵᱚᱸᱜᱟ ᱢᱩᱪᱟᱹᱫ ᱥᱮᱫ ᱜᱟᱡᱚᱱ ᱦᱩᱭᱩᱜ ᱥᱮ
ᱦᱮᱸ ᱦᱮᱸ
ᱦᱳᱭ ᱚᱱᱟ ᱴᱟᱭᱤᱢ ᱦᱟᱸᱜ ᱫᱚᱢᱮ ᱮᱵᱮᱞᱮᱵᱮᱞ ᱧᱟᱢᱚᱜ ᱟᱞᱮ ᱥᱮᱫ ᱟᱫᱚ ᱚᱱᱮ ᱦᱟᱱᱮ ᱡᱮ ᱜᱟᱡᱚᱱ ᱠᱚ ᱦᱩᱭᱩᱜᱼᱟ ᱥᱮ
ᱦᱩᱸ
ᱦᱳᱭ ᱚᱱ ᱚᱱᱟ ᱚᱱᱟ ᱢᱮᱞᱟᱨᱮ ᱫᱚᱢᱮ ᱠᱚ ᱟᱹᱜᱩᱭᱟ ᱦᱟᱸᱜ᱾
ᱛᱩᱲᱩᱠᱟᱜ ᱢᱮᱞᱟ ᱠᱚ ᱦᱩᱭᱩᱜᱼᱟ ᱦᱮᱸ ᱛᱩᱲᱩᱠᱟᱜ ᱢᱮᱞᱟ ᱠᱚ ᱦᱩᱭᱩᱜᱼᱟ ᱩᱱ ᱥᱩᱚᱢᱚᱭ ᱚᱱᱟ ᱛᱩᱲᱩᱠ ᱜᱮ ᱵᱤᱥᱤ ᱠᱚ ᱡᱚᱢᱟ ᱟᱨᱠᱤ ᱩᱱ ᱫᱚ ᱨᱚᱡᱟ ᱯᱚᱡᱟ ᱪᱮᱫ ᱥᱤᱥᱴᱮᱢ ᱢᱮᱱᱟᱜ ᱛᱟᱠᱚᱣᱟ ᱞᱟᱹᱭ ᱟᱠᱚ ᱩᱱ ᱥᱚᱢᱚᱭ ᱞᱟᱹᱭ ᱟᱠᱚ ᱚᱱᱟ ᱫᱟᱜ ᱫᱚ ᱵᱟᱠᱚ ᱧᱩᱭᱟ ᱚᱱᱟ ᱠᱚᱜᱮ ᱠᱚ ᱡᱚᱢᱟ ᱟᱨᱠᱤ